ᱡᱚᱦᱟᱨ ᱜᱮ ᱜᱚᱝᱠᱮ
ᱡᱚᱦᱟᱨ ᱜᱮ
ᱪᱤᱠᱟᱹᱭ ᱫᱟᱵᱤᱱ
ᱱᱚᱜ-ᱚᱭ ᱢᱮᱱᱟᱜ ᱞᱤᱧ ᱜᱮᱭᱟ ᱫᱩᱲᱩᱵ ᱵᱟᱲᱟ ᱟᱠᱟᱱᱟᱞᱤᱧ
ᱚᱻ
ᱟᱵᱤᱱ ᱫᱚ ᱪᱮ ᱵᱤᱱ ᱪᱤᱠᱟ. ᱭᱮᱜ-ᱟ?
ᱟᱹᱞᱤᱧ ᱱᱚᱜ-ᱚᱭ ᱥᱤᱭᱳᱜ ᱠᱚ ᱟᱲᱟᱜ ᱤᱭᱟᱹ ᱠᱟᱛᱮᱫ ᱞᱤᱧ ᱦᱮᱡ ᱮᱱᱟ ᱾ ᱚᱲᱟᱜ ᱥᱮᱫ ᱜᱮ
ᱫᱟᱜ ᱠᱚ ᱪᱮᱫᱠᱟ ᱡᱟᱹᱲᱤᱭᱟᱵᱤᱱ ᱠᱟᱱᱟ ᱚᱱᱛᱮ?
ᱫᱟᱜ ᱵᱟᱭ ᱫᱟᱜ ᱵᱟᱲᱟᱭᱮᱫᱟ ᱜᱚᱝᱠᱮ ᱠᱟᱹᱴᱤᱡ ᱠᱟᱹᱴᱤᱡ ᱮ ᱫᱟᱜ ᱮᱫᱟ ᱦᱩᱲᱩ ᱨᱚᱦᱚᱭ ᱵᱟᱝ ᱜᱟᱱᱚᱜᱼᱟ
ᱚ
ᱟᱯᱮ ᱥᱮᱫ ᱫᱚ
ᱫᱟᱜ ᱢᱟ ᱥᱮᱛᱟᱜ ᱠᱷᱚᱱᱟᱜ ᱜᱮ ᱫᱟᱜ ᱫᱟᱭ ᱛᱚᱵᱩ ᱞᱤᱧ ᱡᱚᱲᱟᱣ ᱞᱮᱫᱟ ᱱᱟᱦᱮᱞ ᱪᱷᱤᱠᱟᱹᱭᱟᱵᱤᱱ ᱠᱟᱹᱢᱤᱱ ᱠᱚ ᱞᱟᱜᱟᱣ ᱠᱟᱱᱟ ᱞᱚᱥᱚᱫ ᱜᱮ ᱦᱩᱭᱩᱜᱼᱟ
ᱦ
ᱟᱨ ᱵᱟᱝ ᱞᱚᱥᱚᱫ ᱛᱮᱦᱚᱸ ᱵᱟᱝ ᱜᱟᱱᱚᱜ ᱠᱟᱱᱟ ᱟᱫᱚ ᱠᱟᱹᱴᱤᱡ ᱞᱤᱧ ᱞᱚᱥᱚᱫ ᱟᱹᱜᱩ ᱠᱟᱛᱮ ᱞᱤᱧ ᱦᱮᱡ ᱮᱱᱟ
ᱚ ᱟᱪᱪᱷᱟ ᱟᱪᱪᱷᱟ ᱪᱟᱥ ᱞᱟᱜᱟᱣ ᱠᱟᱱᱟ ᱛᱟᱦᱞᱮ ᱟᱯᱮ ᱥᱮᱫ ᱫᱚ ᱵᱟᱝ ᱚ ᱟᱞᱮ ᱥᱮᱫ ᱫᱚ ᱜᱚᱝᱠᱮ ᱟᱹᱣᱨᱤᱭᱟᱜᱼᱟ ᱫᱟᱜ ᱜᱮ ᱴᱷᱤᱠ ᱴᱷᱟᱠ ᱵᱟᱭ ᱫᱟᱜ ᱟᱞᱮ ᱠᱟᱱᱟ
ᱦᱮᱸ ᱛᱚ ᱵᱟᱭ ᱫᱟᱜ ᱞᱮᱠᱷᱟᱱ ᱫᱚ ᱡᱦᱚᱛᱚ ᱦᱚᱲᱟᱜ ᱚᱥᱩᱵᱤᱫᱟ ᱛᱚ ᱱᱮᱛᱳᱜ ᱫᱚ ᱢᱤᱫ ᱫᱷᱟᱣ ᱫᱚ ᱵᱤᱥᱤ ᱧᱚᱜ ᱜᱮ ᱫᱟᱜ ᱠᱮᱫᱟᱭ ᱢᱟᱫᱷᱮᱨᱚᱜ ᱫᱚ ᱵᱷᱟᱜᱤ ᱜᱮ ᱫᱟᱜ ᱠᱮᱫᱟᱭ ᱯᱩᱠᱷᱨᱤ ᱠᱚ ᱯᱮᱨᱮᱡ ᱮᱱᱟ ᱵᱟᱸᱫᱷ ᱠᱚ ᱯᱮᱨᱮᱡ ᱮᱱᱟ
ᱦᱮᱸ ᱟᱪᱪᱷᱟ ᱟᱞᱮᱥᱮᱫ ᱫᱚ ᱫᱟᱜ ᱜᱮ ᱟᱣᱨᱤ ᱫᱟᱜ -ᱜᱟᱭ ᱜᱚᱝᱠᱮ
ᱚ ᱪᱮᱫ ᱠᱚᱵᱤᱱ ᱠᱟᱹᱢᱤ ᱠᱟᱱᱟ ᱛᱟᱦᱞᱮ
ᱢᱮᱱᱟᱜ ᱞᱤᱧ ᱜᱮᱭᱟ ᱚᱲᱟᱜ ᱠᱚᱨᱮ ᱜᱮ ᱠᱷᱮᱛ ᱠᱚᱜᱮ ᱥᱟᱯᱟ ᱵᱟᱲᱟ ᱦᱩᱭᱩᱜ ᱠᱟᱱᱟ ᱟᱲᱮ ᱠᱚ ᱜᱟᱡᱟᱲ ᱠᱟᱱᱟ ᱛᱚ ᱚᱱᱟ ᱠᱚ ᱜᱮ ᱢᱟᱜ ᱥᱟᱯᱟ ᱵᱟᱲᱟ ᱠᱟᱜ ᱦᱩᱭᱩᱜ ᱠᱟᱱᱟ
ᱟᱪ ᱦᱮᱸ
ᱦᱮᱸ
ᱡᱟᱦᱟᱸᱱᱟᱜ ᱜᱮᱵᱤᱱ ᱪᱤᱠᱟᱹᱭ ᱜᱮᱭᱟ ᱥᱮ
ᱦᱩᱸ ᱡᱟᱦᱟᱸᱱᱟᱜ ᱵᱚᱞᱛᱮ ᱵᱟᱭᱨᱮ ᱠᱟᱹᱢᱤ ᱠᱚᱞᱤᱧ ᱪᱟᱞᱟᱜ ᱜᱮᱭᱟ ᱟᱫᱚ ᱱᱚᱜᱼᱚᱭ ᱱᱤᱛᱳᱜ ᱪᱟᱥ ᱥᱮᱴᱮᱨ ᱠᱟᱱᱟ ᱟᱫᱚ ᱛᱟᱦᱞᱮ ᱦᱮᱡ ᱦᱳᱭ ᱠᱟᱱᱟ ᱟᱨ ᱱᱚ-ᱚᱭ ᱫᱟᱜ ᱜᱮ ᱵᱟᱭ ᱫᱟᱜ ᱫᱟ ᱦᱟᱯᱮ ᱛᱤᱥ ᱡᱮ ᱪᱟᱥ ᱦᱩᱭᱩᱜ-ᱟ
ᱦᱮᱸ ᱛᱚ ᱵᱟᱭᱨᱮ ᱵᱚᱞᱛᱮ ᱛᱤᱱᱟᱹᱜ ᱵᱟᱭᱨᱮ ᱵᱤᱱ ᱪᱟᱞᱟᱣ ᱟᱠᱟᱱ ᱜᱮᱭᱟ
ᱦᱩᱸ ᱡᱷᱟᱹᱞ ᱜᱮᱭᱟ ᱢᱚᱴᱟ ᱢᱩᱴᱤ ᱯᱮ ᱫᱤᱱ ᱜᱟᱱ ᱨᱟᱥᱛᱟ
ᱦᱮᱸ ᱟᱰᱤ ᱥᱟᱹᱜᱤᱧ ᱫᱚ
ᱦᱮᱸ ᱡᱷᱟ. ᱞ ᱜᱮ ᱱᱚᱣᱟ ᱥᱩᱨ ᱠᱚᱨᱮ ᱫᱚ ᱠᱟᱹᱢᱤ ᱚᱱᱠᱟᱱᱟᱜ ᱛᱚ ᱵᱟᱝ ᱧᱟᱢᱚᱜ ᱠᱟᱱᱟ
ᱦᱩᱸ
ᱵᱟᱭᱨᱮ ᱜᱮ ᱠᱳᱢᱯᱟᱱᱤ ᱨᱮ ᱚᱸᱰᱮᱞᱤᱧ ᱠᱟᱹᱢᱤᱭᱟ ᱢᱚᱴᱟ ᱢᱩᱴᱤ ᱵᱷᱟᱜᱮ ᱜᱮ
ᱟᱪᱪᱷᱟ ᱪᱷᱟ ᱱᱟᱯᱟᱭ
ᱟᱫᱚ ᱚᱱᱮ ᱪᱟᱞᱟᱣ ᱦᱤᱡᱩᱜ ᱜᱮ ᱠᱟᱹᱴᱤᱡ ᱚᱥᱩᱵᱤᱫᱷᱟ
ᱦᱮᱸ ᱦᱮᱸ ᱵᱷᱟᱲᱟ ᱦᱚᱸᱛᱚ ᱟᱹᱰᱤ ᱥᱯᱛᱟᱧ ᱞᱟᱜᱟᱜᱼᱟ
ᱦᱮᱸ ᱦᱮᱸ ᱛᱟᱨᱯᱚᱨ ᱫᱤᱱ ᱦᱚᱸ ᱛᱟᱦᱮᱱ ᱦᱩᱭᱩᱜ-ᱟ ᱥᱮ ᱴᱨᱮᱱ ᱨᱮ
ᱦᱮᱸ ᱦᱩᱸ
ᱞᱟᱜᱟ ᱪᱟᱵᱟ ᱜᱚᱫᱚᱜ ᱟᱵᱤᱱ
ᱟᱹᱞᱤᱧ ᱫᱚ ᱵᱟᱹᱞᱤᱧ ᱪᱟᱞᱟᱣ ᱵᱟᱲᱟ ᱟᱠᱟᱱᱟ, ᱵᱟᱭᱨᱮ ᱠᱚᱫᱚ ᱾ ᱚᱲᱟᱜ ᱠᱚᱨᱮ ᱜᱮ ᱯᱟᱲᱦᱟᱣ ᱵᱟᱲᱟᱜ ᱠᱟᱱᱟᱞᱤᱧ
ᱟᱪᱪᱷᱟ ᱟᱪᱪᱷᱟ ᱯᱟᱲᱦᱟᱜ ᱵᱟᱲᱟ ᱠᱟᱱᱟ ᱵᱤᱱ᱾
ᱦᱮᱸ ᱦᱩᱸ
ᱚ ᱟᱪᱪᱷᱟ
ᱟᱹᱞᱤᱧ ᱦᱚᱸ ᱵᱟᱹᱞᱤᱧ ᱛᱟᱦᱮᱸ ᱠᱟᱱᱟ ᱢᱮᱥ ᱨᱮ ᱜᱮᱞᱤᱧ ᱛᱟᱦᱮᱸ ᱠᱟᱱᱟ ᱵᱟᱝ ᱟᱨ ᱦᱮᱡ ᱛᱟᱨᱟ ᱜᱮ ᱟᱨᱠᱤ ᱚᱱᱠᱟ ᱞᱤᱧ ᱫᱩᱨᱟᱹᱣ ᱟᱠᱟᱱᱟ᱾
ᱟ ᱦᱚᱸᱛᱚ, ᱪᱟᱥ ᱦᱚᱴ ᱠᱟᱛᱮ ᱟᱨᱚ ᱵᱤᱱ ᱨᱩᱣᱟᱹᱲᱼᱟ?
ᱦᱮᱸ ᱨᱩᱣᱟᱹᱲ ᱟᱞᱤᱧ᱾ ᱦᱮᱸ ᱟᱨ ᱞᱮᱫᱤᱧ ᱟᱣᱨᱤ ᱞᱤᱧ ᱛᱩᱯᱩ ᱵᱟᱲᱟᱜᱼᱟ ᱯᱚᱨᱮᱧ ᱡᱤᱨᱟᱹᱣ ᱠᱟᱛᱮᱫ ᱠᱟᱹᱴᱤᱡ ᱞᱤᱧ ᱪᱟᱞᱟᱜ ᱞᱟᱹᱜᱤᱫᱼᱟ ᱛᱩᱯᱩ ᱵᱟᱲᱟ ᱜᱮ ᱾
ᱟ ᱟᱞᱤᱧ ᱦᱚᱸ ᱟᱹᱣᱨᱤ ᱞᱤᱧ ᱛᱩᱯᱩᱱᱟ ᱾
ᱦᱩᱸ
ᱛᱩᱯᱩᱱ ᱦᱩᱭᱩᱜᱼᱟ ᱟᱨ ᱜᱷᱟᱹᱲᱤᱡ ᱠᱷᱟᱱ ᱜᱮ
ᱢᱮᱱ ᱫᱟᱹᱧ ᱚᱱᱛᱮ ᱫᱚ ᱯᱩᱴᱠᱟᱹ ᱠᱚ ᱩᱫ ᱠᱚ ᱵᱟᱝ ᱚᱢᱚᱱᱚᱜ ᱜᱮᱭᱟ?
ᱦᱮ ᱚᱢᱚᱱ ᱫᱚ ᱚᱢᱚᱱᱚᱜ ᱜᱮᱭᱟ ᱠᱚᱢ ᱟᱞᱮ ᱥᱮᱱ ᱫᱚ ᱚᱱᱠᱟᱱ ᱥᱟᱸᱜᱮ ᱵᱤᱨ ᱫᱚ ᱵᱟᱹᱱᱩᱜᱼᱟ᱾
ᱚ
ᱴᱷᱤᱠ ᱴᱷᱟᱠ ᱡᱚᱢ ᱞᱮᱠᱟ ᱫᱚᱠᱚ ᱧᱟᱢᱚᱜ ᱠᱟᱱ ᱜᱮᱭᱟ ᱰᱩᱝᱨᱤ ᱠᱚ᱾ ᱰᱩᱝᱨᱤ ᱰᱩᱝᱨᱤ ᱠᱚ ᱦᱮᱱᱟᱜᱼᱟ ᱟᱨᱠᱤ ᱚᱱᱠᱟ ᱥᱮᱨᱚᱠᱚᱢ ᱵᱤᱨ ᱠᱚᱫᱚ ᱵᱟᱹᱱᱩᱜᱼᱟ᱾
ᱚ ᱱᱚᱛᱮ ᱢᱟ ᱠᱷᱟᱪᱮ ᱵᱤᱨ ᱠᱚ ᱢᱮᱱᱟᱜ ᱯᱩᱴᱠᱟᱹ ᱠᱚᱞᱮ ᱡᱚᱢᱮᱫ ᱠᱚ ᱟᱹᱠᱷᱨᱤᱧ ᱠᱚᱫᱚ ᱠᱚ ᱟᱠᱷᱨᱤ ᱤᱧ ᱮᱫ ᱠᱚᱣᱟ ᱡᱚᱢ ᱠᱚᱫᱚ ᱠᱚ ᱡᱚᱢᱮᱫ ᱠᱚᱣᱟ ᱵᱷᱟᱜᱤ ᱜᱮ
ᱟ
ᱦᱩᱸ
ᱟᱪᱪᱷᱟ ᱟᱪᱪᱷᱟ ᱟ ᱟᱠᱷᱨᱤᱧ ᱦᱚᱸᱠᱚ ᱟᱠᱷᱨᱤᱧᱮᱫ ᱠᱚ ᱜᱮᱭᱟ ᱚ ᱟᱫᱚ ᱟᱠᱷᱨᱤᱧ ᱫᱚ ᱟᱯᱮ ᱟᱛᱳ ᱠᱚᱨᱮ ᱜᱮ ᱥᱮ
ᱟᱹᱛᱩ ᱫᱚ ᱵᱟᱝ ᱵᱟᱡᱟᱨ ᱨᱮ ᱜᱮ
ᱚ ᱵᱟᱡᱟᱨ ᱫᱚ ᱛᱤᱱᱟᱹᱜ ᱜᱟᱱ ᱡᱷᱟᱹᱞ ᱛᱟᱯᱮᱭᱟ?
ᱩ ᱡᱷᱟᱹᱞ ᱜᱮᱭᱟ ᱯᱨᱟᱭ ᱵᱟᱨᱚ ᱛᱮᱨᱚ ᱠᱤᱞᱚ ᱢᱤᱴᱟᱨ ᱦᱩᱭᱩᱜᱼᱟ᱾
ᱟᱪᱪᱷᱟ ᱟᱪᱷᱟ ᱟᱨ ᱯᱩᱴᱠᱟᱹ ᱟᱨ ᱩᱫ ᱫᱚ ᱵᱷᱟᱹᱜᱤ ᱫᱟᱢ
ᱦᱮᱸ ᱵᱷᱟᱹᱜᱤ ᱫᱟᱢ ᱮ ᱚᱱᱮ ᱛᱚ ᱦᱚᱞᱟᱱᱚᱜ ᱵᱟᱡᱟᱨ ᱞᱤᱧ ᱟᱸᱡᱚᱢ ᱠᱮᱫᱟ ᱯᱟᱸᱥᱥᱚ ᱴᱟᱠᱟ ᱠᱮᱡᱤ ᱯᱷᱩᱴᱠᱟᱹ
ᱦᱮᱸ ᱫᱟᱢ
ᱟᱨ ᱩᱫ ᱩᱫ ᱠᱚ ᱦᱚᱸ ᱠᱚ ᱤᱫᱤ ᱞᱮᱫᱟ ᱪᱟᱨᱥᱚ ᱴᱟᱠᱟ ᱠᱟᱛᱮᱫ ᱠᱚ ᱮᱢᱟ ᱠᱚ ᱠᱟᱱᱟ᱾ ᱟᱹᱞᱤᱧ ᱱᱚᱵᱮ ᱥᱩᱨ ᱨᱮ
ᱦᱮᱸ ᱛᱚ
ᱟᱨ ᱞᱟᱹᱭ ᱫᱟᱞᱤᱧ ᱥᱚᱵᱽᱡᱤ ᱠᱚ
ᱦᱩᱸ ᱥᱚᱵᱽᱡᱤ ᱪᱟᱥ ᱦᱩᱭ ᱠᱟᱱ ᱜᱮᱭᱟ᱾
ᱟ ᱪᱮᱫ ᱠᱚᱪᱚ ᱵᱤᱱ ᱪᱟᱥ ᱟᱠᱟᱫᱼᱟ?
ᱢᱮᱱᱟᱜᱼᱟ, ᱱᱚᱣᱟ ᱵᱮᱸᱜᱟᱲ ᱢᱮᱱᱟᱜᱼᱟ, ᱩᱪᱪᱟᱹ ᱢᱮᱱᱟᱜᱼᱟ, ᱵᱚᱨᱵᱚᱴᱤ ᱢᱮᱱᱟᱜᱼᱟ᱾ ᱢᱚᱴᱟᱢᱩᱴᱤ ᱡᱚᱸᱰᱨᱟ ᱦᱚᱸᱞᱤᱧ ᱮᱨ ᱟᱠᱟᱫᱟ ᱱᱤᱭᱟᱹ ᱵᱚᱨᱥᱟ ᱡᱚᱸᱰᱨᱟ ᱟᱨ ᱠᱚᱸᱰᱦᱟ ᱦᱚᱸ ᱚᱱᱠᱟ ᱨᱚᱦᱚᱭ ᱦᱩᱭ ᱟᱠᱟᱱᱟ᱾ ᱠᱟᱠ ᱨᱮ ᱜᱮ
ᱵᱷᱟᱜᱤᱭ ᱱᱟ ᱱᱤᱛᱚᱝ
ᱟ
ᱟᱹᱞᱤᱧ ᱫᱚ ᱥᱚᱵᱽᱡᱤ ᱠᱚᱫᱚ ᱱᱚᱛᱮ ᱫᱚ ᱥᱚᱵᱽᱡᱤ ᱠᱚᱫᱚ ᱵᱟᱝᱠᱚ ᱪᱟᱥ ᱜᱮᱭᱟ ᱛᱚ ᱚᱱᱟ ᱵᱤᱥᱤᱨ ᱵᱷᱟᱜᱽ ᱫᱚ ᱢᱮ ᱟᱨ ᱵᱚᱪᱷᱚᱨ ᱵᱚᱪᱷᱚᱨ ᱨᱮᱠᱚ ᱪᱟᱥ
ᱦᱩᱸ
ᱮᱭᱟᱹ ᱛᱟᱨᱯᱚᱨ
ᱚ
ᱫᱷᱤᱨᱤ ᱦᱟᱥᱟ ᱛᱚ ᱵᱟᱝ ᱦᱩᱭᱩᱜ ᱜᱮᱭᱟ ᱠᱷᱩᱵ ᱮᱠᱴᱟ ᱫᱚ
ᱟ
ᱦᱩᱸ ᱞᱟᱹᱭ ᱫᱟ ᱞᱤᱧ ᱚᱱᱛᱮ ᱫᱚ ᱴᱟᱠᱴᱚᱨ ᱛᱮ ᱰᱟᱝᱨᱤ ᱱᱟᱦᱮᱞ ᱠᱚᱛᱮ ᱜᱮ
ᱟᱞᱮ ᱱᱚᱛᱮ ᱰᱟᱝᱨᱤ ᱱᱟᱦᱮᱞ ᱠᱚᱛᱮ ᱦᱚᱸ ᱠᱚ ᱞᱚᱥᱚᱫ ᱜᱮᱭᱟ ᱴᱟᱠᱴᱟᱨ ᱛᱮᱦᱚᱸ ᱦᱩᱸ ᱟᱞᱮ ᱥᱮᱫ ᱫᱚ ᱟᱨ ᱞᱟᱹᱴᱩ ᱞᱟᱹᱴᱩ ᱠᱷᱮᱛ ᱛᱚ ᱛᱟᱦᱞᱮ ᱰᱟᱝᱨᱤ ᱱᱟᱦᱮᱞ ᱛᱮᱫᱚ ᱟᱹᱰᱤ ᱜᱷᱟᱹᱲᱤᱡ ᱴᱟᱭᱤᱢ ᱞᱟᱜᱟᱜᱼᱟ᱾
ᱟᱨ ᱢᱤᱫ ᱵᱟᱨ ᱦᱚᱲᱟᱜ ᱠᱟᱹᱴᱤᱡᱽ ᱠᱟᱹᱴᱤᱡᱽ ᱠᱷᱮᱛ ᱠᱚ ᱢᱮᱱᱟᱜ ᱛᱟᱞᱮᱭᱟ ᱚᱱᱟ ᱠᱚᱫᱚ ᱢᱳᱴᱟᱢᱩᱴᱤ ᱰᱟᱝᱨᱤ ᱱᱟᱦᱮᱞ ᱛᱮᱜᱮ ᱾
ᱚᱸᱢ ᱦᱮᱸ ᱛᱚ ᱱᱚᱛᱮ ᱩᱱᱟᱹᱜ ᱫᱷᱤᱨᱤ ᱟᱫᱚ ᱫᱷᱤᱨᱤ ᱫᱤᱥᱚᱢ ᱛᱚ ᱚᱱᱠᱟ ᱯᱚᱨᱮ ᱴᱟᱠᱴᱟᱨ ᱦᱚᱸ ᱵᱟᱹᱭᱦᱟᱹᱲ ᱠᱚᱨᱮᱫ ᱫᱚ ᱤᱭᱟᱹᱭ ᱜᱮᱭᱟ ᱫᱩᱠᱤ ᱧᱚᱜ ᱜᱮᱭᱟ ᱴᱟᱠᱴᱟᱨ ᱠᱚ ᱯᱷᱟᱥᱟᱜᱼᱟ ᱤᱱᱟᱹ ᱛᱮᱜᱮ ᱰᱟᱝᱨᱤ ᱱᱟᱦᱮᱞ ᱠᱟᱛᱮ ᱥᱮᱲᱟ ᱱᱟᱦᱮᱞ ᱠᱚᱛᱮ ᱠᱚ ᱥᱤᱭᱟ
ᱟᱸ ᱟᱪᱪᱷᱟ ᱱᱚᱛᱮ ᱱᱟᱦᱮᱞ ᱰᱟᱸᱝᱨᱤ ᱱᱟᱦᱮᱞ ᱛᱮᱫᱚ ᱛᱚ ᱵᱟᱝ ᱨᱟᱹᱯᱩᱫᱚᱜᱼᱟ᱾
ᱦᱚᱸ
ᱤᱭᱟᱹ ᱛᱚ
ᱚᱸ
ᱴᱟᱠᱴᱟᱨ ᱨᱮᱫᱚ ᱯᱷᱟᱞ ᱠᱚ ᱜᱩᱜᱩ
ᱦᱩᱸ ᱯᱨᱟᱭ ᱦᱩᱭᱩᱜᱼᱟ ᱥᱚᱛᱚᱨᱚ ᱟᱴᱷᱨᱚ ᱵᱤᱜᱷᱟᱹ ᱜᱟᱱ ᱫᱚᱞᱤᱧ ᱪᱟᱥᱮᱫ ᱜᱮᱭᱟ ᱾
ᱦᱮᱸ ᱦᱮᱸ ᱟᱫᱚ ᱱᱚᱜᱼᱚᱭ ᱛᱚ ᱦᱚᱲ ᱠᱚᱛᱮ ᱨᱚᱦᱚᱭ ᱵᱟᱲᱟ ᱦᱩᱭᱩᱜᱼᱟ᱾ ᱢᱚᱴᱟᱢᱩᱴᱤ ᱴᱷᱤᱠ ᱴᱷᱟᱠ ᱥᱟᱺᱦᱤᱡᱽ ᱪᱟᱥ ᱨᱮ ᱢᱚᱴᱟᱢᱩᱴᱤ ᱫᱚᱥ ᱫᱤᱱ ᱠᱷᱟᱱ ᱜᱮ ᱪᱟᱵᱟᱜᱼᱟ ᱱᱮᱛᱟᱨ ᱛᱚ ᱟᱫᱚ ᱴᱟᱠᱴᱟᱨ ᱵᱟᱨ ᱫᱷᱟᱣ ᱥᱤ ᱠᱟᱛᱮ ᱱᱟᱦᱮᱞ ᱛᱮ ᱯᱟᱛᱞᱟ ᱯᱟᱛᱞᱟ ᱥᱤ ᱠᱟᱛᱮ ᱟᱲᱜᱚᱢ ᱠᱟᱛᱮ ᱵᱟᱥ ᱜᱟᱱ ᱱᱟ
ᱟᱨ ᱠᱟᱢᱤᱱ ᱢᱩᱱᱤᱥ ᱠᱚᱵᱤᱱ ᱞᱟᱜᱟᱣ ᱠᱚ ᱜᱮᱭᱟ
ᱦᱮᱸ ᱠᱟᱢᱤᱱ ᱢᱩᱱᱤᱥ ᱠᱚ ᱞᱟᱜᱟᱣ ᱦᱩᱭᱩᱜ ᱜᱮᱭᱟ ᱾
ᱦᱩᱸ ᱦᱮᱸᱛᱚ ᱞᱟᱜᱟᱣ ᱞᱟᱜᱟᱣ ᱰᱷᱤᱨ ᱦᱟᱥᱟ ᱨᱮᱫᱚ ᱞᱟᱜᱟᱣ ᱜᱮ ᱦᱩᱭᱩᱜᱼᱟ ᱠᱟᱨᱚᱱ ᱱᱚᱛᱮ ᱦᱚᱸ ᱥᱚᱢᱚᱭ ᱦᱚᱸ ᱯᱟᱨᱚᱢ ᱤᱫᱤᱜᱼᱟ ᱟᱨ ᱚᱥᱚᱢᱚᱭ ᱨᱮ ᱞᱟᱹᱭᱟᱠᱚ ᱵᱟᱝ ᱦᱩᱭᱩᱜ ᱜᱮᱭᱟ ᱛᱟ
ᱦᱩᱸᱻ ᱦᱳᱭ ᱥᱚᱢᱚᱭ ᱨᱮᱜᱮ ᱦᱳᱭ ᱫᱚ ᱦᱩᱭᱩᱜᱼᱟ ᱛᱚ
ᱦᱩᱸ ᱨᱚᱦᱚᱭ ᱠᱚᱫᱚ ᱠᱩ ᱨᱚᱦᱚᱭᱮᱫ ᱜᱮᱭᱟ ᱟᱹᱞᱤᱧ ᱦᱚᱸᱞᱤᱧ ᱨᱚᱦᱚᱭ ᱨᱚᱦᱚᱭ ᱫᱷᱩᱨᱟᱹᱣ ᱱᱟᱹᱞᱤᱧ ᱟᱫᱚ ᱠᱷᱩᱵ ᱮᱠᱴᱟ ᱵᱟᱠᱚ ᱨᱚᱦᱚᱭᱫᱟ ᱟᱨ ᱜᱮ ᱛᱟᱠᱚᱣᱟ ᱩᱱ ᱠᱚ ᱟᱪᱷᱲᱟ ᱵᱟᱲᱟ
ᱟᱸ
ᱫᱟᱜ ᱛᱚᱞᱟ ᱠᱚ
ᱟᱸᱻ ᱟᱪᱪᱷᱟ ᱟᱪᱪᱷᱟ ᱟᱪᱪᱷᱟ ᱟᱞᱮ ᱥᱮᱱ ᱦᱚᱸ ᱛᱚᱞᱟ ᱫᱚ ᱦᱩᱰᱤᱧ ᱜᱮᱭᱟ
ᱦᱩᱭᱱᱟ
ᱱᱟ. ᱢᱤ ᱜᱮ ᱞᱮ ᱛᱚᱞᱟ ᱠᱟᱜᱼᱟ᱾
ᱦᱚᱸᱭ ᱫᱟᱜ ᱮᱫ
ᱦᱮᱸ ᱠᱟᱹᱴᱤᱡ ᱠᱟᱹᱴᱤᱡ ᱮ ᱫᱟᱜ ᱮᱫᱟ ᱢᱤᱫ ᱵᱟᱨ ᱯᱷᱚᱴᱟ ᱟᱨ ᱡᱮᱞ ᱛᱚ ᱵᱟᱭ ᱫᱟᱜ ᱫᱟ᱾
ᱦᱮᱸ ᱠᱟᱡᱟᱜᱽ ᱫᱚ ᱵᱟᱭ ᱫᱟᱜ ᱮᱫ ᱜᱮᱭᱟ ᱟᱫᱚᱱ ᱱᱚᱛᱮ ᱫᱚ ᱧᱚᱜ ᱠᱟᱫᱟᱭ ᱟᱨ ᱫᱟᱜ ᱵᱟᱭ ᱫᱟᱜ ᱮᱫᱟ ᱫᱟᱜ ᱫᱚ ᱚᱭ ᱠᱟᱹᱴᱤᱡ ᱨᱤᱢᱤᱞ ᱧᱚᱜ ᱠᱟᱫᱟᱭ ᱢᱟᱱᱮ ᱰᱩᱰᱨᱟᱹᱜ ᱵᱷᱟᱵ ᱟᱠᱟᱫᱟᱭ ᱨᱮᱭᱟᱲᱮ ᱵᱩᱡᱷᱟᱹᱜ ᱠᱟᱱᱟ᱾
ᱦᱮᱸ ᱦᱮᱸ ᱥᱤᱛᱩᱝ ᱠᱚᱫᱚ ᱵᱟᱝᱼᱟ ᱱᱤᱛᱳᱜ ᱫᱚ᱾
ᱦᱮᱸ ᱟᱹ ᱞᱟᱹᱭ ᱫᱟᱹᱞᱤᱧ ᱤᱭᱟᱹ ᱯᱟᱛᱟ ᱠᱚ ᱦᱩᱭᱩᱜᱼᱟ ᱥᱮ ᱵᱟᱝ ᱚᱱᱛᱮ ᱫᱚ ᱯᱟᱛᱟ ᱠᱚ? ᱯᱟᱛᱟ ᱠᱚ
ᱦᱮᱸ ᱯᱟᱛᱟ ᱠᱚ ᱦᱩᱭ ᱫᱚ ᱦᱩᱭᱩᱜ ᱜᱮᱭᱟ᱾ ᱟᱫᱚ ᱢᱤᱫ ᱵᱟᱨ ᱯᱟᱛᱟ ᱠᱚᱫᱚ ᱦᱩᱭᱮᱱ ᱜᱮᱭᱟ, ᱮᱠᱷᱚᱱᱳ ᱯᱟᱛᱟ ᱦᱳᱭ ᱢᱤᱫ ᱵᱟᱨ ᱯᱟᱛᱟ ᱟᱨᱦᱚᱸ ᱢᱮᱱᱟᱜ ᱜᱮᱭᱟ᱾
ᱯᱟᱛᱟ ᱦᱩᱸ
ᱩᱸ ᱟᱯᱮ ᱥᱮᱱ ᱫᱚ?
ᱦᱮᱸ ᱯᱟᱛᱟ ᱠᱚ ᱱᱚᱜᱼᱚᱭ ᱛᱚ ᱵᱩᱨᱩ ᱵᱚᱸᱜᱟ ᱦᱩᱭ ᱱᱟ᱾ ᱪᱟᱞᱟᱣ ᱞᱮᱱᱟᱞᱤᱧ, ᱦᱮᱸ ᱠᱚᱢ ᱧᱚᱜ ᱜᱮᱭᱟ ᱵᱮᱥᱤ ᱫᱚ ᱵᱟᱝ ᱯᱟᱸᱪ ᱠᱤᱞᱳᱢᱤᱴᱟᱨ ᱜᱟᱱ ᱨᱟᱥᱛᱟ ᱠᱟᱱᱟ᱾
ᱚ ᱚᱸ ᱚᱸ ᱥᱩᱨ ᱜᱮᱭᱟ ᱛᱟᱦᱚᱞᱮ ᱟᱯᱮ ᱫᱚ ᱪᱤᱠᱟᱹ ᱥᱟᱭᱠᱮᱞ ᱠᱚᱛᱮ ᱯᱮ ᱪᱟᱞᱟᱜᱼᱟ ᱥᱮ?
ᱦᱮᱸ ᱥᱟᱞᱠᱮᱞ ᱠᱚᱛᱮ ᱫᱚ ᱵᱟᱝ ᱜᱮ ᱟᱫᱚ ᱱᱤᱡᱮ ᱦᱚᱸ ᱜᱟᱹᱲᱤ ᱜᱷᱚᱲᱟ᱾ ᱦᱟᱛᱟᱣ ᱦᱩᱭ ᱠᱟᱱᱟ ᱟᱫᱚ ᱜᱟᱹᱲᱤ ᱛᱮᱜᱮ ᱪᱟᱞᱟᱣ ᱦᱤᱡᱩᱜ ᱦᱩᱭᱩᱜ ᱜᱮᱭᱟ᱾ ᱢᱚᱴᱚᱨ ᱥᱟᱞᱠᱮᱞ ᱠᱚᱛᱮ ᱜᱮ᱾
ᱚᱸᱻ ᱵᱟᱠᱷᱟᱱ ᱯᱟᱸᱪ ᱠᱤᱞᱳᱢᱤᱴᱟᱨ ᱛᱚ ᱫᱚᱢᱮ ᱫᱚ ᱵᱟᱝ ᱡᱷᱟᱹᱞᱟ ᱥᱩᱨ ᱜᱮᱭᱟ᱾ ᱛᱚ ᱟᱯᱮ ᱚᱸᱰᱮ ᱠᱷᱚᱱ ᱫᱚ ᱟᱯᱮ ᱟᱨᱟᱢ ᱥᱮ ᱯᱮ ᱧᱮᱧᱟᱢᱟ᱾
ᱦᱮᱸᱻ ᱧᱟᱢᱟᱢᱟ᱾ ᱩᱸ ᱧᱟᱢᱚᱜ ᱜᱮᱭᱟ ᱚᱲᱟᱜ ᱠᱷᱚᱱᱟᱜ ᱦᱚᱸ ᱧᱟᱢᱚᱜ ᱜᱮᱭᱟ, ᱟᱫᱚ ᱚᱲᱟᱜ ᱠᱷᱚᱱᱟᱜ ᱧᱮᱞᱟ ᱟᱨ ᱥᱩᱨ ᱥᱩᱨ ᱧᱮᱞ
ᱚᱸᱻ ᱚᱸ ᱛᱷᱚ ᱵᱮᱥ ᱛᱟᱦᱞᱮ ᱵᱷᱟᱹᱜᱤ ᱜᱮ ᱵᱩᱨᱩ ᱵᱚᱸᱜᱟ ᱯᱟᱨᱚᱢ ᱮᱱᱟ ᱵᱟᱝ?
ᱦᱮᱸ ᱦᱮᱸ
ᱢᱤᱫ ᱥᱮᱨᱢᱟ ᱟᱹᱞᱤᱧ ᱦᱚᱞᱤᱧ ᱪᱟᱞᱟᱣ ᱞᱮᱱ ᱛᱟᱦᱮᱸᱫ᱾ ᱜᱮ ᱟᱹᱰᱤ ᱥᱮᱫᱟᱭ ᱧᱚᱜ ᱯᱨᱟᱭ ᱩᱸᱻ ᱯᱟᱸᱪ ᱪᱷᱚ ᱵᱚᱪᱷᱚᱨ ᱜᱟᱱ ᱞᱟᱦᱟ ᱨᱮᱞᱤᱧ ᱪᱟᱞᱟᱣ ᱞᱮᱱ ᱛᱟᱦᱮᱸᱫ᱾
ᱟᱪᱷᱟ
ᱢᱤᱫ ᱫᱚ ᱛᱚᱵᱮ ᱟᱨᱠᱤ᱾
ᱦᱩᱸ
ᱱᱚᱼᱱᱚᱣᱟ ᱧᱮᱞ ᱞᱮᱠᱟᱛᱮ ᱟᱨᱠᱤ ᱡᱮ ᱵᱩᱨᱩ ᱵᱚᱸᱜᱟ ᱵᱚᱞᱮ ᱧᱮᱞ ᱠᱟᱜ ᱦᱩᱭᱩᱜᱼᱟ᱾
ᱟᱪᱪᱷᱟ ᱦᱮᱸ
ᱢᱚᱴᱟᱢᱩᱴᱤ ᱵᱷᱟᱜᱤ ᱜᱮᱠᱚ ᱦᱚᱲᱚᱜ-ᱟ᱾
ᱦᱮ‌ᱸ ᱟᱨ ᱤᱭᱟᱹ ᱵᱮᱱ ᱪᱟᱞᱟᱣ ᱵᱟᱲᱟ ᱟᱠᱟᱱᱟ?